ᱦᱮᱸ ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱦᱮᱸ ᱵᱮᱥ ᱜᱮ ᱟᱸᱡᱚᱢᱚᱜ ᱠᱟᱱᱟ
ᱟᱪᱷᱟ ᱟᱹᱰᱤ ᱱᱟᱯᱟᱭ ᱟᱹᱰᱤ ᱨᱟᱹᱥᱠᱟᱹ ᱞᱤᱧ ᱪᱮᱜᱠᱟ ᱫᱚᱲᱦᱟ ᱞᱟᱝ ᱜᱟᱞᱢᱟᱨᱟᱣ ᱮᱱᱛᱮ ᱵᱟᱝᱫᱚ ᱪᱮᱫ ᱛᱮ ᱵᱚᱞᱮ ᱛᱷᱚᱲᱟ ᱜᱟᱱ ᱟᱹᱰᱤ ᱱᱟᱯᱟᱭᱞᱤᱧ ᱵᱩᱡᱷᱟᱹᱣ ᱠᱮᱜ-ᱟ ᱟᱫᱚ ᱫᱚᱲᱦᱟ ᱞᱟᱹᱭ ᱵᱮᱱ ᱛᱚᱵᱮ ᱦᱮᱸ ᱪᱮᱫ ᱵᱮᱱ ᱪᱤᱠᱟᱹ ᱵᱟᱲᱟᱭ ᱫᱟ ᱱᱤᱛᱚᱜ ᱠᱷᱚᱵᱚᱨ ᱠᱚ ᱪᱮᱫ ᱵᱮᱱ ᱪᱤᱠᱟᱹᱭᱫᱟ?
ᱟᱨ ᱱᱤᱛᱚᱜ ᱫᱚ ᱪᱮᱫ ᱞᱤᱧ ᱪᱤᱠᱟᱹ ᱵᱟᱲᱟᱭ ᱭᱮᱫ- ᱟ ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ
ᱟᱪᱷᱟ ᱚᱱᱟ ᱠᱚ ᱢᱮᱱᱟ ᱱᱮᱛᱟᱨ ᱢᱟ ᱱᱚᱜᱼᱚᱭ ᱠᱟᱹᱢᱤ ᱠᱟᱹᱥᱱᱤ ᱠᱚ ᱟᱨ ᱛᱤᱨᱞᱟᱹ ᱦᱚᱯᱚᱱ ᱢᱟ ᱚᱱᱮ ᱠᱚ ᱢᱮᱱᱟ ᱟᱹᱰᱤ ᱡᱟᱹᱥᱛᱤ ᱜᱮ ᱠᱟᱹᱢᱤ ᱦᱩᱭᱩᱜ-ᱟ ᱚᱲᱟᱜ ᱠᱚᱨᱮ ᱜᱤ ᱛᱷᱟᱹᱨᱤ ᱵᱟᱹᱴᱤ, ᱟᱞᱮ ᱫᱚ ᱦᱟᱸᱜ ᱱᱚᱜ-ᱚᱭ ᱤᱧᱫᱚ ᱵᱟᱦᱨᱮ ᱨᱮᱧ ᱫᱩᱲᱩᱵ ᱵᱟᱲᱟᱣ ᱠᱟᱱᱟ ᱦᱟᱸᱜ ᱱᱤᱛᱚᱜ ᱫᱚ ᱜᱟᱯᱟ ᱫᱚ ᱟᱞᱮ ᱥᱮᱫ ᱫᱚ ᱱᱚᱜ-ᱚᱭ ᱨᱟᱹᱛ ᱢᱮᱞᱟ ᱟᱹᱰᱤ ᱜᱟᱱ ᱜᱮ ᱦᱩᱭᱩᱜ-ᱟ ᱟᱫᱚ ᱚᱱᱟ ᱤᱭᱟᱹᱛᱮ ᱱᱚᱜ-ᱚᱭ ᱵᱟᱦᱨᱮ ᱨᱮ ᱜᱟᱯᱟ ᱫᱚ ᱤᱥᱠᱩᱞ ᱠᱚᱦᱚᱸ ᱪᱷᱩᱴᱤ ᱵᱟᱲᱟ ᱜᱮᱭᱟ ᱟᱫᱚ ᱚᱱᱟ ᱤᱭᱟᱹᱛᱮ ᱛᱷᱤᱨᱤᱯ ᱯᱷᱟᱱ ᱢᱤᱱᱟᱹᱧᱟ ᱛᱤᱦᱤᱧ ᱫᱚ ᱮᱠᱟᱞᱮ ᱢᱚᱸᱡᱛᱮᱧ ᱜᱟᱞᱢᱟᱨᱟᱜ-ᱟ ᱛᱤᱦᱤᱧ ᱫᱚ ᱟᱨ ᱜᱟᱯᱟ ᱦᱚᱸ ᱪᱷᱩᱴᱤ ᱜᱤᱛᱮ ᱜᱟᱯᱟ ᱟᱨ ᱱᱟᱨᱟᱜ ᱧᱮᱞ ᱦᱩᱭᱩᱜ-ᱟ
ᱟᱫᱚ ᱟᱪᱷᱟ ᱦᱟᱜ ᱜᱟᱯᱟ ᱫᱚᱱᱟᱜ ᱨᱟᱛ ᱧᱮᱞ ᱪᱟᱞᱟᱜ ᱵᱟᱠᱷᱟᱱ ᱨᱟᱹᱥ ᱨᱟᱹᱥᱠᱟᱹ ᱵᱟᱝ
ᱦᱮᱸ ᱟᱯᱮ ᱥᱮᱫ ᱫᱚ ᱨᱟᱹᱛ ᱢᱮᱞᱟ ᱠᱚᱫᱚ ᱮᱠᱟᱞ ᱦᱩᱭ ᱵᱟᱲᱟᱜ-ᱟ ᱥᱮ ᱵᱟᱝᱜᱮ ᱦᱩᱭᱩᱜ-ᱟ? ᱵᱟᱝᱜᱮ ᱦᱩᱭᱩᱜ-ᱟ
ᱦᱩᱭᱩᱜ ᱜᱮᱭᱟ ᱦᱩᱭᱩᱜ ᱜᱮᱭᱟ
ᱟᱪᱷᱟ ᱦᱩᱭᱩᱜ ᱠᱷᱟᱱᱢᱟ ᱟᱹᱰᱤ ᱱᱟᱯᱟᱭ ᱟᱨ ᱟᱞᱮ ᱥᱮᱫ ᱦᱚᱸ ᱨᱟ. ᱛ ᱢᱮᱞᱟ ᱠᱚᱫᱚ ᱟᱹᱰᱤ
ᱦᱳᱭ ᱤᱫᱤ ᱵᱟᱲᱟᱞᱮ ᱛᱟᱦᱮᱱ ᱠᱚ ᱟᱨ ᱱᱤᱛᱚᱜ ᱠᱚᱫᱚ ᱟᱹᱰᱤ ᱫᱤᱱ ᱜᱮ ᱦᱩᱭᱱᱟ ᱵᱞᱤᱧ ᱧᱮᱞ ᱟᱠᱟᱫ ᱜᱮᱭᱟ
ᱚᱱᱠᱟ ᱫᱚ ᱯᱟᱞᱮᱫ ᱪᱷᱮ ᱥᱟᱛ ᱵᱚᱨᱥᱚ ᱦᱩᱭᱱᱟ ᱵᱚᱞᱤᱧ ᱧᱮᱞ ᱟᱠᱟᱫ ᱜᱮᱭᱟ
ᱟᱪᱷᱟ ᱟᱹᱰᱤ ᱱᱟᱯᱟᱭ ᱱᱚᱝᱠᱟ ᱠᱟᱱ ᱠᱷᱟᱡ ᱢᱟ ᱟᱫᱚ ᱱᱚᱜᱼᱚᱭ ᱟᱞᱮᱥᱮᱫ ᱦᱚᱸ ᱱᱚᱜᱼᱚᱭ ᱨᱟᱛ ᱢᱮᱞᱟ ᱠᱚᱫᱚ ᱟᱹᱰᱤ ᱜᱟᱱ ᱜᱮ ᱦᱩᱭᱩᱜᱼᱟ ᱟᱨ ᱟᱹᱰᱤ ᱰᱮᱨ ᱦᱚᱲ ᱠᱚ ᱪᱟᱞᱟᱜᱼᱟ ᱮᱠᱟᱞ ᱚᱸᱰᱮ ᱠᱚ ᱢᱮᱱᱟ ᱢᱮᱞᱟ ᱞᱮᱠᱟᱜᱮ
ᱚᱱᱟ ᱠᱤᱛᱚ ᱵᱷᱤᱲ ᱠᱷᱟᱹᱛᱤᱨ ᱛᱮᱜᱮ ᱛᱚ ᱪᱟᱞᱟᱜ ᱦᱚᱸ ᱵᱟᱝ ᱥᱟᱱᱟ ᱞᱤᱧᱟᱹ ᱟᱨ ᱜᱤᱫᱽᱨᱟᱹ ᱵᱮᱲᱟ ᱟᱜ ᱫᱚᱞᱤᱧ ᱩᱭᱦᱟᱹᱨ ᱜᱮ᱾ ᱟᱹᱞᱤᱧ ᱦᱚᱸ ᱵᱟᱹᱞᱤᱧ ᱠᱩᱥᱤᱭᱟᱜ ᱜᱮᱭᱟ᱾
ᱟᱫᱚ ᱚᱱᱟᱛᱮ ᱟᱹᱞᱤᱧ ᱫᱚ ᱵᱟᱹᱞᱤᱧ ᱠᱩᱥᱤᱭᱟᱜ ᱛᱮ ᱵᱚᱞᱮ ᱚᱱᱟ ᱵᱷᱤᱲᱵᱷᱟᱲ ᱫᱚ, ᱵᱟᱹᱞᱤᱧ ᱟᱹᱞᱤᱧ ᱫᱚ ᱞᱟᱥ ᱞᱤᱧ ᱪᱟᱞᱟᱜᱼᱟ ᱚᱱᱟ ᱡᱟᱦᱟᱱᱟᱜ ᱡᱟᱢᱟ ᱥᱟᱢᱟᱱ ᱟᱨ ᱠᱚ ᱢᱮᱱᱟ ᱥᱟᱨᱠᱤᱥ ᱠᱚᱠᱚ ᱟᱹᱜᱩ ᱵᱟᱲᱟ ᱟᱠᱟᱫᱟ ᱟᱫᱚ ᱥᱟᱨᱠᱤᱥ ᱫᱚ ᱦᱮᱸ ᱵᱚᱞᱮ ᱧᱮᱞ ᱢᱤᱫᱴᱮᱱ ᱥᱚᱠ ᱢᱮᱱᱟᱜ-ᱟ ᱢᱤᱫᱮᱱ ᱟᱭᱢᱟ ᱫᱤᱱ ᱵᱟᱫ ᱡᱚᱠᱷᱚᱱ ᱧᱮᱞ ᱦᱩᱭᱩᱜ-ᱟ ᱥᱮ᱾ ᱥᱟᱨᱠᱮᱥᱩ ᱛᱚ ᱟᱹᱰᱤ ᱱᱟᱯᱟᱭ ᱵᱩᱡᱷᱟᱹᱜᱼᱟ ᱚᱱᱟ ᱤᱫᱤ ᱜᱮ ᱪᱟᱞᱟᱜ ᱦᱩᱭᱩᱜ ᱠᱷᱟᱡ ᱫᱚ ᱟᱫᱚ ᱟᱵᱮᱱ ᱫᱚ ᱱᱤᱥ ᱫᱚ ᱵᱤᱱ ᱪᱟᱞᱟᱜ ᱵᱤᱱ ᱢᱮᱱ ᱵᱟᱨᱟ ᱟᱠᱟᱫ ᱥᱮ ᱵᱟᱵᱤᱱ ᱪᱟᱞᱟᱜᱼᱟ ᱱᱮᱥᱚᱜ ᱫᱚ
ᱵᱟᱝᱜᱮ ᱵᱟᱝᱜᱮ ᱱᱮᱥ ᱦᱚᱸᱵᱟᱞᱤᱧ ᱪᱟᱞᱟᱜ ᱜᱮᱭᱟ
ᱟᱪᱷᱟ
ᱦᱮᱸ
ᱟᱫᱚ ᱠᱟᱹᱢᱤ ᱠᱟᱹᱥᱱᱤ ᱠᱚ ᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱚᱱᱟ ᱠᱚ ᱢᱮᱱᱟ ᱱᱤᱛᱚᱜ ᱢᱟ ᱛᱤᱨᱞᱟᱹ ᱦᱚᱯᱚᱱ ᱢᱟ ᱢᱮᱛᱟᱜ ᱢᱮ ᱛᱷᱟᱹᱨᱤ ᱵᱟᱹᱴᱤ ᱜᱟᱥᱟᱣ ᱥᱮ ᱤᱱᱟᱹ ᱵᱟᱫ ᱠᱟᱛᱮᱫ ᱦᱚᱸ ᱟᱭᱢᱟ ᱜᱟᱱ ᱠᱟᱹᱢᱤ ᱢᱮᱱᱟᱜ-ᱟ ᱦᱟᱱᱟ ᱱᱟᱣᱟ ᱪᱮᱫ ᱠᱚᱪᱚ ᱫᱟᱜ ᱠᱚ ᱟᱹᱜᱩᱭ ᱢᱮ ᱪᱮᱠᱟᱭ ᱢᱮ ᱟᱫᱚ ᱚᱱᱟ ᱠᱚᱵᱮᱱ ᱠᱟᱹᱢᱤ ᱥᱟᱹᱛ ᱵᱟᱲᱟ ᱠᱮᱫᱼᱟ ᱥᱮ ᱵᱟᱵᱤᱱ ᱥᱟᱹᱛ ᱠᱟᱜᱼᱟ?
ᱦᱮᱸ ᱚᱱᱟ ᱠᱚᱫᱚ ᱥᱟᱹᱛ ᱵᱟᱲᱟ ᱦᱩᱭ ᱟᱠᱟᱱ ᱜᱮᱭᱟ ᱟᱫᱚ ᱟᱨ ᱱᱤᱛᱚᱜ ᱫᱚ ᱵᱟᱠ ᱵᱟᱠᱤ ᱢᱮᱱᱟᱜ ᱜᱮᱭᱟ ᱟᱹᱭᱩᱵ ᱵᱟᱠᱷᱨᱟ ᱦᱟᱜ ᱡᱟᱸᱦᱟᱱᱟᱜ ᱟᱹᱭᱩᱵ ᱵᱮᱲᱟ ᱨᱮᱱᱟᱜ ᱵᱚᱱ ᱡᱚᱢᱟᱱᱟᱜ ᱵᱚᱱ ᱫᱟᱠᱟ ᱩᱛ ᱛᱩᱜ ᱜᱤ ᱪᱮᱫ ᱠᱚᱱᱟᱜ ᱨᱩᱴᱤ ᱠᱚ ᱟᱫᱚ ᱚᱱᱟ ᱠᱚᱫᱚ ᱦᱟᱸᱜ ᱱᱤᱛᱚᱜ ᱨᱮᱫᱚ ᱵᱟᱝ ᱵᱮᱱᱟᱣ ᱦᱩᱭᱩᱜ ᱜᱮᱭᱟ ᱱᱟᱸᱜ᱾ ᱟᱫᱚ ᱜᱷᱟᱹᱲᱤᱡ ᱨᱮ ᱵᱮᱱᱟᱣ ᱟᱞᱮ ᱟᱫᱚ ᱟᱭᱳ ᱛᱤᱠᱤᱱ ᱦᱚᱸ ᱢᱮᱱᱟᱜ ᱠᱤᱱ ᱜᱮᱭᱟ, ᱟᱫᱚ ᱟᱭᱳ ᱛᱤᱠᱤᱱ ᱠᱤᱱ ᱵᱮᱱᱟᱣ ᱜᱮᱭᱟ᱾ ᱦᱩᱸ
ᱟᱪᱪᱷᱟ ᱟᱹᱰᱤ ᱱᱟᱯᱟᱭ ᱚᱱᱮ ᱠᱚ ᱢᱮᱱᱟ ᱦᱮᱸ ᱚᱱᱮ ᱠᱚ ᱢᱮᱱᱟ ᱚᱱᱮ ᱠᱚ ᱢᱮᱱᱟ ᱟᱯᱱᱟᱨᱟᱜ ᱠᱟᱹᱢᱤ ᱫᱚ ᱠᱟᱹᱢᱤ ᱞᱟᱹᱠᱛᱤ ᱜᱮᱭᱟ᱾ ᱟᱨ ᱟᱹᱞᱤᱧ ᱦᱚᱸ ᱚᱱᱮ ᱠᱚ ᱢᱮᱱᱟ ᱵᱟᱦᱨᱮ ᱨᱮ ᱢᱮᱱᱟᱜ ᱞᱤᱧ ᱛᱮ ᱟᱹᱰᱤ ᱜᱟᱱ ᱜᱤ ᱠᱟᱹᱢᱤ ᱦᱩᱭᱩᱜ ᱠᱟᱱᱟ ᱡᱚᱛᱚᱣᱟᱜ ᱜᱤ ᱢᱮᱛᱟᱜ ᱢᱮ ᱚᱱᱟ ᱛᱷᱟᱹᱨᱤ ᱵᱟᱹᱴᱤ ᱜᱟᱥᱟᱣ ᱞᱩᱭᱦᱟᱹ ᱜᱟᱥᱟᱣ ᱰᱟᱹᱠ ᱴᱤ ᱜᱟᱥᱟᱣ ᱥᱮ ᱵᱚᱞᱮ ᱠᱤᱪᱨᱤᱡ ᱟᱯᱱᱟᱨ ᱛᱮᱜᱮ ᱡᱚᱛᱚ ᱥᱟᱯᱷᱟᱭ ᱛᱟᱢ᱾ ᱵᱚᱞᱮ ᱛᱤᱱᱟᱹᱜ ᱠᱟᱹᱢᱤ ᱢᱮᱱᱟᱜᱼᱟ ᱚᱱᱟ ᱡᱚᱛᱚᱣᱟᱜ ᱟᱯᱱᱟᱨ ᱛᱮ ᱠᱟᱹᱢᱤ ᱦᱩᱭᱩᱜ ᱠᱟᱱᱟ ᱟᱫᱚ ᱚᱱᱟ ᱤᱭᱟᱹᱛᱮ ᱵᱚᱞᱮ ᱟᱹᱞᱤᱧ ᱡᱚᱛᱚ ᱠᱟᱹᱢᱤᱞᱤᱧ ᱵᱟᱰᱟᱭ ᱜᱮᱭᱟ᱾ ᱟᱫᱚ ᱦᱩᱸ ᱟᱨ ᱟᱹᱞᱤᱧ ᱫᱚᱞᱤᱧ ᱢᱮᱱᱟ ᱵᱚᱞᱮ ᱛᱤᱱᱟᱹᱜ ᱠᱟᱹᱢᱤ ᱢᱮᱱᱟᱜ-ᱟ ᱵᱚᱞᱮ ᱟᱞᱚᱢ ᱢᱮᱱᱟ ᱱᱚᱣᱟ ᱫᱚ ᱠᱩᱲᱤ ᱦᱚᱲᱟᱜ ᱠᱟᱱᱟ ᱥᱮ ᱛᱤᱨᱞᱟᱹ ᱦᱚᱯᱚᱱᱟᱜ ᱠᱟᱱᱟ᱾ ᱡᱚᱜ ᱟᱠᱚ ᱵᱟᱠᱚ ᱡᱚᱜᱟ ᱠᱚᱲᱟ ᱦᱚᱲ ᱫᱚ ᱚᱱᱠᱟ ᱫᱚ ᱵᱟᱝ ᱠᱟᱱᱟ ᱡᱚᱛ ᱛᱚᱣᱟᱜ ᱜᱤ ᱠᱟᱹᱢᱤ ᱢᱮ ᱦᱮᱸ ᱡᱚᱜ ᱦᱚᱸ ᱛᱷᱟᱹᱨᱤ ᱵᱟᱹᱴᱤ ᱜᱟᱥᱟᱣ ᱦᱚᱸ
ᱦᱮᱸᱛᱚ ᱚᱱᱠᱟ ᱛᱚ ᱮᱸ ᱠᱩᱲᱤ ᱦᱚᱯᱚᱱ ᱫᱚ ᱪᱮᱫ ᱵᱟᱠᱚ ᱠᱟᱹᱢᱤ ᱫᱟᱲᱮᱭᱟᱜ ᱜᱮ ᱡᱚᱛᱚᱣᱟᱜ ᱠᱚ ᱠᱟᱹᱢᱤ ᱫᱟᱲᱮᱭᱟᱜ ᱜᱮᱭᱟ ᱠᱚ᱾ ᱠᱚᱲᱟ ᱦᱚᱯᱚᱱ ᱦᱚᱸ ᱡᱚᱛᱚᱣᱟᱜ ᱠᱚ ᱠᱟᱹᱢᱤ ᱫᱟᱲᱮᱭᱟᱜ ᱜᱮᱭᱟ, ᱛᱚ ᱠᱚᱲᱟ ᱦᱚᱯᱚᱱ ᱫᱚ ᱪᱮᱫᱟᱜ ᱵᱟᱠᱚ ᱠᱟᱹᱢᱤ ᱜᱮᱭᱟ, ᱠᱩᱲᱤ ᱦᱚᱯᱚᱱᱟᱜ ᱡᱩᱫᱤ ᱚᱱᱠᱟ ᱟᱯᱮ ᱥᱮᱫ ᱫᱚ ᱥᱤᱭᱳᱜ ᱜᱮᱭᱟ ᱠᱚ ᱥᱮ ᱵᱟᱝ ᱠᱩᱲᱤ ᱠᱚ?
ᱟᱞᱮᱥᱮᱫ ᱫᱚ ᱵᱟᱠᱚ ᱥᱤ ᱚᱪᱚ ᱠᱚᱣᱟ ᱡᱟᱦᱟᱸᱭ ᱥᱤᱭᱟ ᱛᱚ ᱚᱱᱟ ᱨᱮᱭᱟᱜ ᱦᱚᱸ ᱰᱟᱸᱰᱚᱢ ᱢᱮᱱᱟᱜ ᱟᱠᱟᱫ-ᱟ ᱛᱚ ᱚᱱᱟ ᱫᱚ ᱮᱠᱟᱞ ᱜᱮ ᱵᱟᱝ ᱜᱟᱱᱚᱜ-ᱟ᱾
ᱚᱱᱟᱜᱮ ᱛᱚ, ᱥᱤᱭᱚᱜ ᱜᱮᱛᱚ ᱚᱱᱟ ᱫᱚ ᱵᱟᱠᱚ ᱥᱤ ᱦᱚᱪᱚ ᱠᱚ ᱠᱷᱟᱹᱛᱤᱨ ᱛᱮ ᱵᱟᱠᱚ ᱯᱟᱪᱮᱜ ᱵᱟᱞᱮ ᱥᱤᱭᱮᱫ ᱜᱮ, ᱟᱨ ᱥᱟᱹᱲᱤᱢ ᱫᱟᱞᱚᱵ ᱠᱚᱦᱚᱸ ᱱᱟᱜ ᱡᱟᱦᱟᱸ ᱠᱚ ᱞᱟᱹᱭᱮᱫ ᱠᱩᱲᱤ ᱠᱟᱛᱮᱜ ᱥᱟᱹᱲᱤᱢ ᱵᱟᱠᱚ ᱫᱮᱡᱚᱜ ᱜᱮᱭᱟ ᱵᱟᱠᱚ ᱫᱟᱞᱚᱵ ᱜᱮᱭᱟ, ᱵᱟᱹᱠᱤ ᱤᱱᱟᱹᱜᱮ ᱱᱟᱦᱟᱜ ᱵᱟᱹᱠᱤ ᱛᱟᱦᱮᱸᱱ ᱠᱟᱱᱟ ᱟᱨ ᱵᱟᱝ ᱠᱷᱟᱱ ᱢᱟ ᱡᱚᱛᱚᱣᱟᱜ ᱠᱟᱹᱢᱤ ᱨᱮᱜᱮ ᱠᱩᱲᱤ ᱦᱚᱯᱚᱱ ᱠᱚ ᱞᱟᱜᱟᱜ ᱠᱟᱱ ᱜᱮᱭᱟ ᱡᱚᱛᱚᱣᱟᱜ ᱜᱮᱠᱚ ᱠᱟᱹᱢᱤ ᱫᱟᱲᱮᱭᱟᱜ ᱠᱟᱱ ᱜᱮᱭᱟ᱾
ᱦᱮᱸ ᱡᱚᱛᱚᱣᱟᱜ ᱠᱚ ᱠᱟᱹᱢᱤᱭᱮᱫᱟ ᱚᱱᱮᱢ ᱢᱮᱱᱠᱮᱫ ᱞᱮᱠᱟ᱾ ᱦᱟᱱᱟ ᱱᱚᱣᱟ ᱥᱮ ᱮ ᱢᱮᱛᱟᱜ ᱢᱮ ᱡᱚᱛᱚᱣᱟᱜ ᱜᱮ ᱢᱮᱛᱟᱜ ᱢᱮ ᱞᱟᱹᱴᱩ ᱞᱟᱹᱴᱩ ᱠᱩᱲᱤ ᱦᱚᱲ ᱱᱮᱛᱟᱨ ᱢᱟ ᱞᱟᱹᱴᱩ ᱞᱟᱹᱴᱩ ᱚᱱᱟ ᱴᱨᱮᱱ ᱠᱚᱨᱮ ᱠᱚ ᱰᱟᱭᱵᱚᱨᱚᱜ ᱠᱟᱱᱟ ᱦᱮᱞᱤᱠᱮᱯᱴᱟᱨ ᱠᱚᱨᱮ ᱥᱮ ᱢᱮᱛᱟᱜ ᱢᱮ ᱯᱞᱮᱱ ᱠᱚᱠᱚ ᱩᱰᱟᱹᱣ ᱮᱫᱟ ᱵᱚᱞᱮ ᱡᱚᱛᱚ ᱡᱟᱹᱥᱛᱤ ᱠᱟᱭᱛᱮ ᱢᱮᱛᱟᱜ ᱛᱤᱨᱞᱟᱹ ᱦᱚᱯᱚᱱ ᱫᱚ ᱡᱚᱛᱚᱣᱟᱜ ᱠᱚ ᱪᱤᱠᱟᱹᱭ ᱮᱫᱟ ᱟᱨ ᱢᱤᱫᱴᱮᱡ ᱠᱟᱛᱷᱟ ᱟᱪᱷᱟ ᱱᱮᱛᱟᱨ ᱠᱟᱛᱮᱜ ᱧᱮᱞᱮᱫ ᱠᱚᱣᱟ ᱥᱯᱚᱨᱴᱥ ᱨᱮᱦᱚᱸ ᱟᱹᱰᱤ ᱠᱟᱡᱟᱠ ᱠᱚ ᱞᱟᱦᱟ ᱵᱟᱲᱟ ᱟᱠᱟᱱ ᱛᱟᱵᱚᱱᱟ ᱟᱵᱚᱨᱮᱱ ᱠᱩᱲᱤ ᱠᱚᱦᱚᱸ ᱢᱮᱛᱟᱜ ᱢᱮ ᱱᱚᱣᱟ ᱡᱷᱟᱲᱠᱷᱚᱸᱰ ᱨᱮᱱ ᱥᱮ ᱜᱚᱴᱟ ᱟᱵᱚ ᱥᱟᱱᱛᱟᱞ ᱦᱚᱯᱚᱱ ᱠᱚᱧ ᱧᱮᱞ ᱟᱠᱟᱫ ᱠᱚᱣᱟ ᱮᱠᱟᱞ ᱯᱩᱨᱟᱹ ᱠᱚ ᱞᱟᱹᱴᱩ ᱞᱟᱹᱴᱩ ᱯᱷᱩᱴᱵᱚᱞ ᱠᱚ ᱜᱟᱛᱮᱜ ᱠᱟᱱᱟ ᱥᱮ ᱢᱮᱛᱟᱜ ᱢᱮ ᱠᱷᱳ ᱠᱷᱳ ᱠᱚ ᱥᱮ ᱢᱮᱛᱟᱜ ᱢᱮ ᱠᱟᱵᱟᱰᱰᱤ ᱠᱚᱨᱮ ᱦᱚᱸ ᱠᱚ ᱞᱟᱦᱟ ᱵᱟᱲᱟᱣ ᱠᱟᱱᱟ ᱟᱹᱰᱤ ᱜᱟᱱ ᱜᱮ, ᱟᱪᱪᱷᱟ ᱟᱵᱮᱱ ᱞᱟᱹᱭ ᱵᱮᱱ ᱦᱟᱸᱜ ᱠᱟᱹᱴᱤᱡ ᱢᱟᱨᱟᱝ ᱠᱟᱛ ᱛᱷᱟ ᱞᱤᱧ ᱠᱩᱞᱤ ᱨᱭᱣᱟᱹᱲᱮᱫ ᱵᱮᱱᱟ ᱟᱵᱮᱱ ᱪᱮᱫ ᱠᱚ ᱚᱱᱠᱟ ᱜᱟᱛᱮ ᱵᱮᱱ ᱜᱟᱛ ᱛᱮ ᱵᱟᱲᱟᱣ ᱟᱠᱟᱱᱟ ᱠᱟᱹᱴᱤᱡ ᱨᱮ ᱥᱮ ᱱᱮᱛᱟᱨ ᱠᱟᱛᱮᱜ ᱦᱚᱸ ᱥᱮ ᱡᱟᱦᱟᱸ ᱛᱤᱨ ᱨᱮᱜᱤ?
ᱪᱮᱫ ᱵᱤᱱ ᱞᱟᱹᱭ ᱠᱮᱜ-ᱟ?
ᱪᱮᱫ ᱠᱚᱵᱮᱱ ᱜᱟᱛᱮ ᱵᱟᱲᱟ ᱠᱟᱱᱟ ᱚᱱᱠᱟ ᱵᱚᱞᱮ ᱡᱟᱦᱟᱱᱟᱜ ᱚᱱᱠᱟ ᱜᱟᱛᱮᱜ ᱵᱟᱨᱮᱛᱮ ᱞᱟᱹᱭ ᱵᱮᱱ ᱦᱟᱸᱜ ᱡᱟᱦᱟᱱᱟᱜ ᱠᱟᱛᱷᱟ ᱠᱚ᱾
ᱜᱟᱛᱮ ᱵᱟᱹᱞᱤᱧ ᱵᱩᱡᱷᱟᱹᱣᱮᱫ ᱠᱟᱱᱟ ᱪᱮᱫ, ᱪᱮᱫ ᱚᱱᱟ ᱵᱟᱹᱞᱤᱧ ᱵᱩᱡᱷᱟᱹᱜ ᱠᱟᱱᱟ, ᱦᱮᱸ
ᱡᱤᱥᱮ ᱟᱹᱰᱤ ᱡᱟᱹᱥᱛᱤ ᱠᱚ ᱜᱟᱛᱮᱜᱼᱟ, ᱯᱷᱩᱴᱵᱚᱞ ᱦᱚᱸ ᱜᱟᱛᱮᱜ ᱵᱟᱲᱟᱭ ᱜᱮᱭᱟ ᱥᱮ ᱢᱮᱛᱟᱜ ᱢᱮ ᱠᱷᱳ ᱠᱷᱳ ᱠᱚ ᱯᱞᱮᱭᱟᱨ ᱠᱚ ᱢᱮᱱᱟᱜ ᱠᱚᱣᱟ ᱥᱮ ᱵᱷᱚᱞᱤᱵᱚᱞ ᱦᱮᱱᱰ ᱵᱚᱞ ᱡᱟ ᱢᱮᱱᱟᱜᱼᱟ
ᱦᱮᱸ ᱦᱩᱸ ᱦᱩᱸ ᱦᱮᱸ ᱟᱞᱤᱧ ᱦᱚᱸ ᱚᱱᱠᱟ ᱫᱚ ᱟᱫᱚ ᱠᱟᱹᱴᱤᱡ ᱩᱥᱩᱞ ᱧᱚᱜ ᱜᱮᱭᱟᱞᱤᱧ ᱛᱚ ᱟᱫᱚ ᱮᱱᱠᱷᱟᱱ ᱫᱚ ᱟᱫᱚ ᱠᱚ ᱞᱟᱹᱭᱟ ᱟᱢᱫᱚ ᱜᱩᱞᱤ ᱨᱮᱜᱮ ᱛᱟᱦᱮᱸᱱ ᱢᱮ ᱮᱱᱠᱷᱟᱱ ᱟᱹᱞᱤᱧ ᱫᱚ ᱠᱷᱮᱞ ᱥᱟᱱᱟ ᱞᱤᱧ ᱜᱮᱭᱟ ᱤᱭᱟᱹ ᱨᱮ ᱢᱚᱭᱫᱟᱱ ᱨᱮ ᱱᱟᱦᱟᱜ ᱵᱚᱞ ᱥᱟᱞᱟᱜ ᱛᱮ ᱟᱫᱚ ᱠᱷᱟᱹᱞᱤ ᱟᱢᱫᱚ ᱩᱥᱩᱞ ᱜᱮᱭᱟᱢ ᱟᱞᱮ ᱫᱚ ᱡᱮᱞᱮᱠᱟ ᱯᱷᱮᱰ ᱜᱮᱭᱟᱞ ᱞᱮ ᱮᱱᱠᱷᱟᱱ ᱫᱚ ᱟᱢᱫᱚ ᱜᱩᱞᱤ ᱜᱮ ᱛᱟᱦᱮᱸᱱ ᱢᱮ ᱮᱱᱠᱷᱟᱱ ᱤᱧ ᱫᱚᱠᱚ ᱜᱩᱞᱤᱭᱤᱧ ᱜᱮᱭᱟ
ᱦᱮᱸ ᱯᱷᱩᱴᱵᱚᱞᱮᱢ ᱜᱟᱛᱮ ᱵᱟᱲᱟᱜ ᱜᱮᱭᱟ ᱛᱚᱵᱮ
ᱦᱮᱸ ᱦᱮᱸ ᱠᱩᱴᱤ ᱠᱩᱴᱤ ᱟᱨ ᱠᱟᱵᱟᱰᱤ ᱠᱚᱦᱚᱸ ᱠᱷᱮᱞ ᱜᱮ ᱛᱟᱦᱮᱸᱱ ᱟᱨ ᱚᱱᱟ ᱡᱟᱦᱟᱸ ᱠᱚ ᱞᱟᱹᱭᱟ ᱠᱷᱳ ᱠᱷᱳ ᱵᱟᱠᱚ ᱞᱟᱹᱭᱟ
ᱦᱮᱸ ᱦᱮᱸ ᱜᱟᱛᱮ ᱵᱟᱲᱟ
ᱦᱮᱸ ᱦᱮᱸ ᱦᱮᱸ ᱦᱮᱸ
ᱱᱚ ᱱᱚ ᱯᱞᱤᱭᱟᱹᱨ ᱠᱚ ᱛᱟᱦᱮᱱᱟ ᱯᱚᱞ ᱛᱟᱦᱮᱱᱟ ᱯᱚᱞ ᱨᱮᱭᱟᱜ ᱛᱤᱱᱟᱹᱜ ᱠᱚ ᱢᱮᱱᱟ ᱴᱩ ᱯᱚᱭᱮᱱᱴ ᱯᱷᱟᱭᱤᱵᱽ ᱢᱤᱴᱟᱹᱨ ᱛᱟᱦᱮᱱᱟ ᱡᱚᱛᱚ ᱚᱱᱟ ᱨᱮᱞᱟᱜ ᱞᱤᱧ ᱞᱟᱹᱭ ᱫᱟᱲᱮ ᱭᱟᱵᱮᱱᱟ ᱪᱮᱜ ᱠᱟᱱᱟ ᱵᱟᱝ ᱠᱟᱱᱟ
ᱦᱩᱸ ᱦᱩᱸ ᱦᱳᱭ ᱟᱹᱞᱤᱧ ᱚᱱᱟ ᱠᱚᱨᱮ ᱫᱚ ᱠᱤᱪᱷᱩ ᱠᱤᱪᱷᱩ ᱛᱮᱞᱮᱧ ᱚᱱᱟ ᱠᱚᱨᱮ ᱞᱤᱧ ᱢᱮᱥᱟ ᱵᱟᱲᱟ ᱟᱠᱟᱱ ᱜᱮᱭᱟ ᱟᱨ ᱱᱚᱣᱟ ᱠᱟᱵᱟᱰᱤ ᱠᱚᱦᱚᱸ ᱚᱱᱟ ᱠᱚᱦᱚᱸ ᱠᱟᱹᱴᱤᱡ ᱜᱮᱞᱤᱧ ᱢᱮᱥᱟ ᱵᱟᱲᱟ ᱟᱠᱟᱱ ᱜᱮᱭᱟ ᱟᱫᱚ ᱦᱟᱱᱛᱮ ᱫᱚ ᱱᱟᱦᱟᱸᱜ ᱟᱫᱚ ᱟᱵᱚ ᱢᱟ ᱪᱮᱫ ᱤᱧ ᱞᱟᱹᱭᱟ? ᱚᱱᱛᱮ ᱫᱚ ᱟᱫᱚ ᱩᱱᱟᱹᱜ ᱥᱟᱜᱤᱧ ᱦᱚᱸ ᱵᱟᱵᱚᱱ ᱥᱮᱱ ᱫᱟᱲᱮᱞᱮᱜᱼᱟ ᱟᱨ ᱥᱮᱱ ᱨᱮᱱᱟᱜ ᱪᱟᱱᱥ ᱦᱚᱸ ᱵᱟᱝ ᱧᱟᱢ ᱞᱮᱱᱟ
ᱟᱪᱷᱟ ᱟᱹᱞᱤᱧ ᱦᱚᱸ ᱱᱚᱜᱼᱚᱭ ᱛᱷᱚᱲᱟᱜᱟᱱ ᱫᱩᱠᱷ ᱞᱤᱧ ᱵᱩᱡᱷᱟᱹᱣ ᱞᱮᱫᱼᱟ ᱟᱨ ᱟᱹᱞᱤᱧ ᱦᱚᱸ ᱦᱟᱸᱜ ᱥᱮ ᱟᱹᱰᱤ ᱜᱟᱱ ᱜᱮ ᱱᱚᱜᱼᱚᱭ ᱯᱷᱩᱴᱵᱚᱞ ᱞᱤᱧ ᱜᱟᱛᱮᱜ ᱠᱟᱱ ᱛᱟᱦᱮᱸᱱᱟ ᱞᱟᱦᱟ ᱛᱮᱫᱚ ᱚᱱᱮ ᱠᱚ ᱢᱮᱱᱟ ᱢᱤᱫ ᱴᱮᱱ ᱡᱚᱠᱷᱚᱱ ᱠᱷᱚᱱ ᱞᱤᱧ ᱛᱟᱦᱮᱸ ᱠᱟᱱᱟ ᱢᱤᱫ ᱥᱚᱢᱚᱭ ᱡᱮ ᱡᱚᱛᱚ ᱦᱚᱲ ᱠᱚ ᱵᱟᱲᱟᱭ ᱠᱟᱜ ᱞᱤᱧ ᱛᱟᱦᱮᱸᱱᱟ ᱵᱚᱞᱮ ᱦᱮᱸ ᱱᱩᱭ ᱛᱷᱚᱲᱟ ᱜᱟᱱᱮ ᱜᱟᱛᱮ ᱧᱚᱜᱚᱜᱼᱟ ᱟᱨ ᱟᱹᱞᱤᱧ ᱦᱚᱸ ᱱᱚᱜᱼᱚᱭ ᱟᱹᱰᱤᱜᱟᱱ ᱱᱚᱜᱼᱚᱭ ᱪᱟᱱᱥ ᱫᱚ ᱵᱟᱹᱞᱤᱧ ᱧᱟᱢ ᱞᱮᱜᱼᱟ ᱟᱨ ᱟᱹᱞᱤᱧᱟᱜ ᱠᱷᱚᱱ ᱦᱟᱸᱜ ᱞᱤᱧ ᱞᱟᱹᱭᱟ ᱠᱟᱹᱦᱱᱤ ᱞᱮᱠᱟᱛᱮ ᱛᱮᱫᱚ ᱟᱹᱞᱤᱧ ᱫᱚ ᱱᱚᱜᱼᱚᱭ ᱪᱮᱥ ᱜᱟᱛᱮᱜ ᱨᱮ ᱟᱹᱰᱤᱜᱟᱱ ᱪᱟᱱᱥ ᱞᱤᱧ ᱧᱟᱢ ᱞᱮᱜᱼᱟ ᱟᱨᱞᱤᱧ ᱪᱟᱞᱟᱣ ᱵᱟᱲᱟ ᱞᱮᱱᱟ ᱱᱚᱜᱼᱚᱭ ᱤᱠᱟᱹᱞᱟᱹᱥᱴᱟᱹᱨ ᱥᱮ ᱱᱮᱥᱱᱟᱞ ᱫᱷᱟᱹᱨᱤᱡ ᱞᱤᱧ ᱛᱤᱭᱳᱜ ᱞᱮᱜᱼᱟ ᱟᱨ ᱡᱤᱞᱤᱧ ᱡᱤᱞᱤᱧ ᱞᱤᱧ ᱪᱟᱞᱟᱣ ᱞᱮᱱᱟ ᱪᱮᱥ ᱠᱷᱟᱛᱤᱨ ᱛᱮᱜᱮ ᱟᱫᱚ ᱚᱱᱟ ᱢᱮᱱᱟ ᱚᱸᱰᱮ ᱠᱷᱚᱡ ᱟᱹᱰᱤ ᱡᱟᱹᱥᱛᱤ ᱫᱚ ᱵᱟᱹᱞᱤᱧ ᱯᱟᱨᱚᱢ ᱫᱟᱲᱮᱭᱟᱫᱟ ᱚᱸᱰᱮ ᱠᱚ ᱢᱮᱱᱟ ᱦᱟᱱᱛᱮ ᱱᱟᱛᱮ ᱫᱷᱮᱭᱟᱱ ᱮᱢᱟᱜ ᱦᱩᱭᱩᱜ ᱠᱟᱱᱟ ᱟᱨ ᱪᱮᱥ ᱠᱟᱛᱮ ᱡᱩᱫᱤ ᱵᱤᱱ ᱧᱮᱞ ᱠᱟᱜ ᱵᱟᱥᱮᱡ ᱵᱟᱲᱟᱭ ᱠᱟᱜ ᱠᱷᱟᱡ ᱚᱱᱟ ᱨᱮᱫᱚ ᱵᱚᱞᱮ ᱠᱷᱟᱹᱞᱤ ᱫᱩᱲᱩᱵ ᱠᱟᱛᱮ ᱜᱟᱛᱮᱜ ᱦᱩᱭᱩᱜᱼᱟ ᱵᱚᱞᱮ ᱦᱟᱱᱛᱮ ᱱᱟᱛᱮ ᱪᱟᱞᱟᱣ ᱠᱚᱛᱟᱢ ᱜᱩᱴᱤ ᱟᱫᱚ ᱟᱹᱰᱤ ᱜᱮ ᱫᱚᱢᱟᱠ ᱞᱟᱜᱟᱣ ᱦᱩᱭᱩᱜᱼᱟ ᱚᱱᱟ ᱛᱷᱚᱲᱟᱢ ᱦᱟᱱᱛᱮ ᱱᱟᱛᱮ ᱠᱮᱫᱟᱢ ᱪᱩᱦᱤ ᱵᱤᱲᱤ ᱠᱮᱫᱟᱢ ᱪᱟᱵᱟᱭᱮᱱᱟ ᱟᱨ ᱴᱟᱭᱤᱢ ᱦᱚᱸ ᱟᱹᱰᱤ ᱡᱟᱹᱥᱛᱤᱭ ᱮᱢᱟ ᱟᱫᱚ ᱟᱵᱮᱱ ᱫᱚ ᱪᱮᱥ ᱠᱚᱫᱚ ᱵᱮᱱ ᱜᱟᱛᱮ ᱵᱟᱲᱟᱣ ᱠᱟᱱᱟ ᱥᱮ ᱵᱟᱵᱮᱱ ᱜᱟᱛᱮ ᱵᱟᱲᱟᱣ ᱠᱟᱱᱟ?
ᱪᱟᱥ
ᱪᱮᱥ ᱪᱮᱥ ᱩᱝᱠᱩ ᱠᱤᱭᱩᱱ ᱠᱚᱠᱚ ᱛᱟᱦᱮᱱᱟ ᱥᱮ ᱟᱹᱰᱤ ᱜᱟᱱ ᱠᱚ ᱛᱟᱦᱮᱱᱟ ᱪᱤᱞᱤ ᱠᱚ ᱪᱚ ᱚᱝᱠᱟ
ᱵᱟᱝ ᱚᱝᱠᱟ ᱫᱚ ᱵᱟᱹᱞᱤᱧ ᱜᱟᱛᱮ ᱵᱟᱲᱟᱣ ᱠᱟᱱᱟ
ᱟᱪᱷᱟ ᱟᱫᱚ ᱟᱹᱞᱤᱧ ᱫᱚ ᱱᱚᱜᱼᱚᱭ ᱟᱹᱞᱤᱧ ᱦᱚᱸ ᱱᱚᱜᱼᱚᱭ ᱟᱹᱰᱤ ᱜᱟᱱ ᱜᱮ ᱪᱮᱥ ᱠᱚᱫᱚᱞᱤᱧ ᱜᱟᱛᱮ ᱵᱟᱲᱟᱣ ᱠᱟᱱᱟ ᱟᱨ ᱟᱹᱰᱤ ᱡᱤᱞᱤᱝ ᱡᱤᱞᱤᱧ ᱞᱤᱧ ᱪᱟᱞᱟᱣ ᱵᱟᱲᱟᱣ ᱠᱟᱱᱟ ᱢᱮᱛᱟᱜ ᱢᱮ ᱢᱤᱫ ᱴᱤᱡ ᱠᱟᱦᱱᱤ ᱞᱤᱧ ᱞᱟᱹᱭᱮᱫᱟ ᱦᱟᱸᱜ ᱠᱟᱹᱴᱤᱡ ᱢᱟᱪᱷᱟᱛᱮ ᱦᱟᱸᱜ ᱛᱷᱚᱲᱟ ᱜᱟᱱ ᱦᱟᱸᱜ ᱮ ᱟᱸᱡᱚᱢ ᱠᱮᱱ ᱢᱤᱫ ᱫᱷᱚᱣ ᱵᱚᱞᱤᱧ ᱠᱚ ᱤᱫᱤᱞ ᱞᱮᱜ ᱞᱤᱧᱟ ᱪᱟᱥ ᱠᱟᱛᱮᱜ ᱜᱮ ᱵᱟᱥ ᱛᱮᱞᱮ ᱪᱟᱞᱟᱣ ᱞᱮᱱᱟ ᱟᱫᱚ ᱢᱤᱫᱴᱟᱹᱱ ᱤᱥᱠᱩᱞ ᱜᱮ ᱛᱟᱦᱮᱸ ᱠᱟᱱᱟ ᱚᱸᱰᱮ ᱦᱚᱸ ᱟᱫᱚ ᱚᱸᱰᱮ ᱫᱚ ᱟᱭᱢᱟ ᱰᱷᱮᱨ ᱤᱥᱠᱩᱞ ᱨᱮᱱ ᱠᱚ ᱦᱤᱡᱩᱜᱼᱟ ᱚᱸᱰᱮ ᱡᱚᱛᱚ ᱦᱚᱲ ᱨᱮᱱ ᱵᱚᱞᱮ ᱢᱚᱡᱽ ᱢᱚᱡᱽ ᱜᱤᱫᱽᱨᱟᱹ ᱠᱚ ᱠᱚ ᱦᱤᱡᱩᱜᱼᱟ ᱚᱸᱰᱮ ᱪᱮᱥ ᱵᱚᱞᱮ ᱵᱚᱞᱮᱫ ᱵᱚᱞᱮ ᱤᱥᱠᱩᱞ ᱠᱚ ᱠᱟᱴᱟᱣ ᱠᱟᱛᱮᱜ ᱠᱚ ᱦᱤᱡᱩᱜᱼᱟ ᱢᱤᱫᱴᱮᱜ ᱠᱟᱛᱮᱜ ᱛᱚ ᱟᱹᱞᱤᱧ ᱦᱚᱸ ᱚᱸᱰᱮ ᱞᱤᱧ ᱪᱟᱞᱟᱣ ᱞᱮᱱᱟ ᱟᱫᱚ ᱚᱸᱰᱮ ᱟᱹᱰᱤ ᱱᱟᱯᱟᱭ ᱦᱩᱭ ᱞᱮᱱᱟ ᱚᱸᱰᱮ ᱦᱚᱸ ᱜᱟᱛᱮ ᱦᱩᱭᱱᱟ ᱟᱨ ᱦᱩᱭᱮᱱ ᱛᱟᱹᱞᱤᱧᱟ ᱚᱸᱰᱮ ᱫᱚ ᱠᱟᱵᱟᱰᱤ ᱨᱮᱭᱟᱜ ᱦᱩᱭ ᱞᱮᱱᱟ ᱜᱮᱢ ᱟᱨ ᱠᱷᱳ ᱠᱷᱳ ᱨᱮᱭᱟᱜ ᱟᱨ ᱪᱮᱥ ᱨᱮᱭᱟᱜ ᱱᱤᱭᱟᱹ ᱠᱚ ᱯᱮᱭᱟ ᱨᱮᱭᱟᱜ ᱦᱩᱭ ᱞᱮᱱᱟ ᱟᱫᱚ ᱚᱸᱰᱮ ᱦᱚᱸ ᱡᱚᱠᱷᱚᱱ ᱥᱤᱞᱮᱠᱥᱮᱱ ᱦᱩᱭᱱᱟ ᱛᱚ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱛᱚ ᱤᱱᱟᱹ ᱵᱟᱹᱫᱽ ᱠᱟᱛᱮᱜ ᱟᱨᱦᱚ ᱮᱴᱟᱜ ᱨᱮᱞᱤᱧ ᱪᱟᱞᱟᱣᱮᱱᱟ ᱟᱹᱰᱤ ᱢᱚᱡᱽ ᱰᱨᱮᱥ ᱠᱚᱠᱚ ᱮᱢ ᱵᱟᱲᱟᱣ ᱞᱮᱭᱟ ᱪᱮᱥ ᱠᱚ ᱪᱷᱟᱯᱟ ᱛᱟᱦᱮᱸ ᱠᱟᱱᱟ ᱫᱮᱭᱟ ᱠᱚᱨᱮ ᱟᱹᱰᱤᱜᱮ ᱨᱟᱹᱥᱠᱟᱹ ᱵᱩᱡᱷᱟᱹᱣᱱᱟ ᱛᱚ ᱚᱸᱰᱮ ᱞᱤᱧ ᱪᱟᱞᱟᱣᱱᱟ ᱛᱚ ᱚᱸᱰᱮ ᱫᱚ ᱚᱸᱰᱮ ᱫᱚ ᱮᱠᱟᱞ ᱵᱟᱝ ᱦᱩᱭ ᱞᱮᱱᱟ ᱚᱱᱮ ᱠᱚ ᱢᱮᱱᱟ ᱪᱤᱠᱟᱭᱟ ᱜᱚᱴᱟ ᱫᱚ ᱵᱟᱝ ᱦᱩᱭᱩᱜᱼᱟ ᱚᱸᱰᱮ ᱦᱚᱸ ᱪᱮᱫ ᱚᱝᱠᱟᱱ ᱦᱚᱲ ᱪᱚ ᱢᱮᱱᱟᱜ ᱠᱚᱣᱟ ᱟᱨᱦᱚᱸ ᱤᱱᱟᱹᱜ ᱜᱮ ᱟᱢ ᱠᱷᱚᱡ ᱦᱚᱸ ᱢᱚᱡᱽ ᱢᱚᱡᱽ ᱛᱚ
ᱦᱚᱲ ᱢᱮᱱᱟᱜ ᱠᱚᱜᱮᱭᱟ ᱦᱮᱸ
ᱦᱮᱸ ᱟᱪᱷᱟ ᱟᱵᱮᱱ ᱫᱚ ᱟᱨ ᱚᱝᱠᱟ ᱪᱮᱫ ᱠᱚ ᱜᱟᱛᱮ ᱵᱮᱱ ᱞᱟᱦᱟ ᱥᱮᱫ ᱵᱮᱱ ᱛᱷᱚᱲᱟ ᱜᱟᱱ ᱵᱮᱱ
ᱟᱨ ᱟᱨ ᱚᱱᱮ ᱚᱸᱻ ᱩᱸᱜ ᱫᱟᱹᱲ ᱜᱮ ᱚᱱᱮ ᱡᱟᱦᱟᱸᱭ ᱡᱷᱟᱹᱞ ᱵᱚᱱ ᱫᱟᱹᱲᱮᱜᱼᱟ ᱟᱨ ᱥᱚ ᱢᱤᱴᱟᱹᱨ ᱵᱚᱱ ᱫᱟᱹᱲᱮᱜᱼᱟ ᱚᱱᱮ ᱚᱱᱟ ᱠᱚ ᱚᱱᱟ ᱠᱚᱦᱚᱞᱤᱧ ᱢᱮᱥᱟ ᱵᱟᱲᱟᱣ ᱠᱟᱱ ᱜᱮᱭᱟ
ᱟᱪᱷᱟ ᱦᱮᱸ ᱟᱹᱞᱤᱧ ᱟᱦᱚᱸ ᱟᱹᱞᱤᱧ ᱦᱚᱸ ᱚᱱᱮ ᱠᱚ ᱢᱮᱱᱟ ᱟᱹᱰᱤ ᱤᱥᱯᱤᱰ ᱫᱚ ᱦᱟᱸᱜ ᱵᱟᱹᱞᱤᱧ ᱫᱟᱹᱲ ᱫᱟᱲᱮᱭᱟᱜᱼᱟ ᱟᱫᱚ ᱚᱱᱮ ᱠᱚ ᱢᱮᱱᱟ ᱚᱱᱟ ᱪᱮᱫ ᱠᱚ ᱢᱮᱱᱟ ᱚᱱᱟ ᱪᱮᱫ ᱫᱟᱹᱲ ᱠᱚ ᱢᱮᱛᱟᱜᱼᱟ ᱢᱤᱫ ᱴᱮᱱ ᱴᱷᱮᱸᱜᱟ ᱥᱟᱵ ᱠᱟᱛᱮᱫ ᱟᱢ ᱨᱮᱱ ᱜᱟᱛᱮ ᱮᱢᱟᱭ ᱢᱮ ᱟᱨᱚ ᱫᱟᱹᱲ ᱢᱮ ᱩᱱᱤᱭ ᱫᱟᱹᱲᱟ ᱟᱨᱦᱚᱸ ᱩᱱᱤᱭᱟᱜ ᱩᱱᱤ ᱦᱟᱹᱱᱤᱴᱟᱜ ᱜᱟᱛᱮᱜ ᱮᱢᱟᱭᱟ ᱩᱱᱤ ᱟᱨᱦᱚᱸ ᱴᱷᱮᱸᱜᱟ ᱥᱟᱵ ᱠᱟᱛᱮᱜ ᱩᱱᱤ ᱟᱨᱦᱚᱭ ᱫᱟᱹᱲᱟ ᱴᱷᱮᱸᱜᱟ ᱥᱟᱵ ᱠᱟᱛᱮᱜ ᱚᱱᱮ ᱚᱝᱠᱟ ᱵᱟᱵᱮᱱ ᱧᱮᱞ ᱠᱟᱜᱼᱟ
ᱦᱮᱸ ᱵᱟᱞᱩᱝ ᱦᱮᱸ ᱦᱮᱸ ᱦᱮᱸ
ᱵᱚᱞᱮ ᱪᱮᱱ ᱛᱮ ᱫᱟᱹᱲ ᱦᱩᱭᱩᱜᱼᱟ ᱚᱱᱟᱫᱚ ᱩᱱᱤ ᱚᱸᱰᱮ ᱴᱷᱮᱸᱜᱟ ᱥᱟᱵ ᱠᱟᱛᱮ ᱚᱱᱟ ᱴᱷᱮᱸᱜᱟᱭ ᱥᱟᱵ ᱤᱫᱤᱭᱟ ᱩᱱᱤ ᱦᱟᱹᱱᱤ ᱮᱢᱟᱭᱟᱭ ᱯᱷᱤᱨ ᱟᱨᱦᱚᱸ ᱩᱱᱤᱭ ᱚᱱᱟ ᱴᱷᱮᱸᱜᱟ ᱫᱚ ᱥᱟᱵ ᱠᱟᱛᱮ ᱟᱨᱦᱚᱸ ᱦᱟᱹᱱᱤ ᱫᱟᱹᱲ ᱤᱫᱤᱭᱟ ᱚᱱᱮ ᱚᱝᱠᱟ ᱢᱮᱱᱟᱜᱼᱟ
ᱠᱩᱫᱟᱹᱭᱤᱜ ᱢᱤᱫ ᱴᱤᱜ ᱛᱟᱦᱮᱸᱱᱟᱭ ᱦᱚᱸ ᱡᱚᱴᱤ ᱫᱤᱜ ᱦᱮᱸ ᱦᱮᱸ
ᱠᱩᱫᱟᱹᱣᱭᱤᱜ ᱫᱚ ᱵᱟᱭ ᱛᱟᱦᱮᱸᱱᱟ ᱚᱱᱟ ᱫᱚ ᱯᱮᱭᱟ ᱠᱚ ᱛᱟᱦᱮᱸᱱᱟ ᱥᱮ ᱛᱱᱟᱹᱜ ᱠᱚ ᱛᱟᱦᱮᱱᱟ ᱩᱱᱠᱩ ᱥᱯᱳᱴᱥ ᱵᱟᱞᱟ ᱯᱩᱱᱭᱟᱹ ᱥᱮ ᱛᱤᱱᱟᱹᱜ ᱟᱯᱮ ᱨᱮᱜᱮ ᱚᱱᱟ ᱫᱚ ᱫᱟᱹᱲ ᱢᱮ ᱟᱫᱚ ᱚᱱᱟᱨᱮ ᱟᱹᱰᱤᱜᱟᱱ ᱞᱤᱧ ᱢᱤᱥ ᱢᱮᱥᱟ ᱵᱟᱲᱟᱣ ᱠᱟᱱᱟ ᱟᱨ ᱚᱱᱟᱨᱮ ᱟᱹᱰᱤ ᱢᱚᱡᱽ ᱞᱤᱧ ᱫᱟᱹᱲ ᱠᱟᱜᱼᱟ ᱱᱤᱛ ᱦᱟᱹᱵᱤᱡ ᱛᱮ ᱵᱚᱞᱮ ᱚᱱᱟ ᱠᱚ ᱢᱚᱱᱮ ᱯᱚᱨᱯᱷᱚᱢ ᱥᱮ ᱢᱚᱡᱽ ᱟᱹᱰᱤ ᱱᱟᱯᱟᱭ ᱢᱮᱱᱟᱜ ᱠᱟᱜ ᱛᱟᱹᱞᱤᱧᱟ ᱚᱱᱟ ᱫᱷᱟᱨᱟᱛᱮ ᱟᱨ ᱤᱱᱟᱹ ᱵᱟᱫ ᱠᱟᱛᱮᱜ ᱢᱟ ᱚᱱᱟ ᱟᱭᱢᱟ ᱰᱷᱮᱨ ᱚᱱᱟ ᱤᱭᱟᱹ ᱠᱚᱨᱮ ᱦᱚᱸ ᱞᱤᱧ ᱧᱟᱢ ᱵᱟᱲᱟ ᱠᱟᱜᱼᱟ ᱢᱮᱰᱮᱞ ᱠᱚᱦᱚᱸ ᱢᱮᱛᱟᱜ ᱢᱮ ᱚᱱᱟ ᱠᱟᱹᱴᱤᱡ ᱢᱟᱴᱤᱡ ᱚᱱᱟ ᱨᱮᱥ ᱠᱚᱨᱮ ᱦᱚᱸ ᱚᱠᱟ ᱫᱚ ᱢᱮᱛᱟᱜ ᱢᱮ ᱚᱱᱟ ᱞᱚᱝ ᱟᱹᱰᱤ ᱜᱷᱟᱹᱲᱤᱡ ᱞᱤᱧ ᱟᱹᱞᱤᱧᱟᱜ ᱫᱚ ᱚᱱᱮ ᱠᱚ ᱢᱮᱱᱟ ᱤᱥᱯᱤᱰ ᱫᱚ ᱵᱟᱹᱱᱩᱜ ᱛᱟᱹᱞᱤᱧ ᱟ ᱢᱮᱱ ᱠᱷᱟᱱ ᱤᱝᱠᱟ ᱜᱮᱞᱤᱧ ᱫᱟᱹᱲᱟ ᱟᱫᱚ ᱟᱹᱰᱤ ᱯᱤᱰ ᱞᱤᱧ ᱫᱟᱹᱲ ᱫᱟᱲᱮᱭᱟᱜᱼᱟ ᱚᱱᱮ ᱚᱱᱟ ᱟᱹᱰᱤ ᱡᱟᱹᱥᱛᱤ ᱢᱮᱱᱟᱜ ᱛᱟᱹᱤᱧᱟ ᱵᱚᱞᱮ ᱡᱟᱹᱥᱛᱤ ᱞᱤᱧ ᱫᱟᱹᱲᱟ ᱟᱨ ᱵᱟᱹᱞᱤᱧ ᱞᱟᱸᱜᱟ ᱟ ᱚᱱᱮ ᱚᱱᱠᱟ ᱟᱨ ᱡᱮ ᱟᱹᱰᱤ ᱤᱥ ᱤᱥᱯᱤᱰ ᱫᱚ ᱦᱟᱸᱜ ᱵᱟᱹᱞᱤᱧ ᱫᱟᱹᱲ ᱮᱠᱟᱞ ᱢᱤᱫ ᱫᱷᱚᱢ ᱨᱮᱜᱮ ᱟᱹᱰᱤ ᱡᱤᱞᱤᱧ ᱚᱱᱠᱟ ᱫᱚ ᱵᱟᱝ ᱚᱱᱮ ᱚᱱᱟ ᱟᱹᱰᱤ ᱡᱟᱹᱥᱛᱤ ᱚᱱᱠᱟ ᱞᱤᱧ ᱧᱟᱢ ᱵᱟᱲᱟᱣ ᱢᱮᱰᱮᱞ ᱠᱚᱦᱚᱸ ᱟᱴ ᱨᱟᱣᱩᱱᱰ ᱥᱮ ᱢᱮᱱ ᱠᱮᱜᱼᱟ ᱟᱴ ᱪᱚᱠᱚᱨ ᱥᱮ ᱵᱟᱨᱚ ᱪᱚᱠᱚᱨ ᱥᱳᱞᱳ ᱪᱠᱚᱨ ᱡᱟ ᱢᱮᱱᱟᱜᱼᱟ ᱛᱚ ᱚᱱᱟ ᱠᱚᱨᱮ ᱫᱚ ᱟᱹᱰᱤ ᱱᱟᱯᱟᱭ ᱵᱟᱹᱤᱧ ᱤᱭᱟᱹ ᱵᱟᱲᱟᱣ ᱠᱟᱜᱼᱟ ᱟᱫᱚ ᱡᱚᱛᱚ ᱞᱤᱧ ᱜᱟᱛᱮ ᱵᱟᱲᱟᱣ ᱠᱟᱱᱟ ᱟᱪᱪᱷᱟ ᱟᱵᱮᱱ ᱠᱷᱳ ᱠᱷᱳ ᱵᱮᱱ ᱜᱟᱛᱮ ᱵᱟᱲᱟᱣ ᱠᱟᱱ ᱜᱮᱭᱟ ᱟᱫᱚ ᱠᱷᱳ ᱠᱷᱳ ᱵᱟᱨᱮ ᱛᱮ ᱦᱟᱸᱜ ᱠᱟᱹᱴᱤᱡ ᱢᱟᱨᱟᱝ ᱠᱟᱛ ᱠᱟᱛᱷᱟ ᱞᱟᱹᱭ ᱵᱤᱱ ᱦᱟᱸᱜ ᱯᱷᱤᱨ ᱟᱹᱞᱤᱧ ᱞᱤᱧ ᱞᱟᱹᱭ ᱫᱟ
ᱦᱮᱸ ᱟᱫᱚ ᱱᱤᱛᱚᱜ ᱢᱟ ᱴᱟᱭᱤᱢ ᱠᱚ ᱛᱟᱞᱟᱝ ᱦᱩᱭ ᱡᱟᱣᱨᱟᱭᱮᱱ ᱫᱚ
ᱟᱫᱚ ᱦᱟᱸᱜ ᱱᱤᱛᱚᱜ ᱱᱚᱜᱼᱚᱭ ᱢᱮᱱᱟᱜ ᱛᱟᱞᱟᱝ ᱜᱮ ᱢᱮᱛᱟᱜ ᱢᱮ ᱱᱚᱜᱼᱚᱭ ᱵᱟᱨᱚ ᱢᱤᱱᱤᱴ ᱨᱮ ᱦᱟᱸᱜ ᱪᱟᱵᱟᱜᱼᱟ
ᱦᱩᱸ
ᱟᱫᱚ ᱢᱟ ᱠᱟᱹᱴᱤᱡ ᱢᱟᱨᱟᱝ ᱠᱟᱛᱷᱟ ᱛᱮ ᱞᱟᱹᱭ ᱢᱮ ᱟᱨᱦᱚᱸ ᱞᱟᱝ ᱠᱚᱞ ᱫᱚᱲᱦᱟᱭ ᱦᱟᱸᱜ ᱟᱨᱦᱚᱸ ᱚᱱᱟ ᱞᱟᱦᱟ ᱥᱮᱡ ᱞᱟᱝ ᱜᱟᱞᱢᱟᱨᱟᱣ ᱤᱫᱤᱭᱟ ᱞᱟᱦᱟ ᱥᱮᱫ ᱠᱟᱛᱷᱟ ᱠᱚ
ᱦᱮᱸ ᱛᱚ
ᱦᱳᱭ ᱟᱹᱞᱤᱧ ᱫᱚ ᱵᱮᱥᱤ ᱫᱚ ᱫᱟᱹᱲ ᱠᱚᱨᱮ ᱜᱮᱞᱤᱧ ᱢᱮᱥᱟᱜ ᱛᱟᱸᱦᱮᱱᱟ ᱟᱨ ᱚᱱᱟ ᱠᱷᱟᱨᱟ ᱛᱟᱸᱦᱮᱱᱟ ᱡᱟᱦᱟᱸ ᱪᱳᱫᱚ ᱥᱚ ᱢᱤᱴᱚᱨ
ᱟᱫᱚ ᱠᱷᱳ ᱠᱷᱳ ᱵᱟᱨᱮ ᱛᱮ ᱦᱟᱸᱜ ᱠᱟᱛᱷᱟ ᱚᱱᱠᱟ ᱵᱟᱵᱤᱱ ᱜᱟᱛᱮ ᱵᱟᱲᱟᱣ ᱠᱟᱱᱟ ᱥᱮ ᱠᱷᱟᱹᱞᱤ ᱚᱱᱟ ᱫᱚ ᱜᱟ ᱜᱟᱛᱮ ᱠᱚ ᱥᱚᱸᱜᱮᱭᱟ ᱠᱷᱟᱹᱞᱤ ᱚᱱᱟ ᱠᱚ ᱢᱮᱱᱟ ᱤᱱᱴᱟᱨᱴᱮᱱᱢᱮᱱ ᱞᱮᱠᱟ
ᱛᱟᱞᱤᱧ ᱦᱳᱭ ᱟᱨ ᱚᱱᱟ ᱤᱥᱠᱩᱞ ᱠᱷᱚᱱᱟᱜ ᱢᱤᱫ ᱫᱷᱟᱣ ᱠᱚ ᱤᱫᱤ ᱞᱮᱜ ᱞᱮᱜᱮᱭᱟ ᱠᱚ ᱟᱞᱮ ᱦᱚᱸ ᱟᱫᱚ ᱚᱱᱮ ᱚᱱᱠᱟ ᱦᱟᱸᱜ ᱟᱫᱚ ᱚᱠᱚᱭ ᱠᱚᱣᱟᱜ ᱱᱟᱦᱟᱜ ᱟᱫᱚ ᱩᱱ ᱡᱚᱠᱷᱚᱱ ᱚᱠᱟ ᱞᱮᱠᱟ ᱚᱠᱟ ᱵᱮᱲᱟ ᱛᱟᱸᱦᱮᱱ ᱜᱮᱭᱟ ᱟᱫᱚ ᱩᱱ ᱡᱚᱠ ᱚᱱᱟ ᱵᱮᱲᱟ ᱫᱚ ᱟᱹᱞᱤᱧ ᱟᱜ ᱠᱷᱟᱨᱟᱯ ᱛᱟᱦᱮᱸ ᱞᱮᱱ ᱜᱮᱭᱟ ᱟᱫᱚ ᱡᱚᱛᱚ ᱟᱫᱚ ᱦᱮᱸ ᱟᱫᱚ ᱵᱟᱹᱞᱤᱧ ᱧᱟᱢ ᱞᱮᱜᱼᱟ
ᱟᱪᱪᱷᱟ ᱟᱫᱚ ᱦᱚᱸᱜᱼᱚᱭ ᱵᱟᱹᱭ ᱵᱟᱹᱭ ᱛᱮ ᱥᱚᱢᱚᱭ ᱠᱚᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝ ᱟ ᱟᱨ ᱜᱟᱞᱢᱟᱨᱟᱣ ᱢᱟ ᱡᱟᱹᱥ ᱛᱮᱜᱤ ᱪᱟᱞᱟᱜ ᱠᱟᱱᱟ ᱦᱟᱸᱜ ᱟᱫᱚ ᱡᱩᱫᱤ ᱱᱤᱛᱚᱜ ᱵᱮᱱ ᱯᱷᱨᱤ ᱠᱷᱟᱡ ᱫᱚ ᱛᱚᱵᱮ ᱱᱚᱝᱠᱟ ᱜᱮ ᱟᱨᱦᱚᱸ ᱞᱤᱧ ᱠᱚᱞ ᱫᱚᱲᱦᱟᱭᱟ ᱛᱚᱵᱮ ᱪᱮᱫ ᱵᱤᱱ ᱢᱮᱱ ᱫᱟ
ᱦᱮᱸ ᱯᱷᱤᱨᱤ ᱜᱮᱭᱟ ᱞᱤᱧ ᱯᱷᱤᱨᱤ ᱫᱚ
ᱟᱫᱚ ᱪᱮᱫ ᱞᱤᱧ ᱢᱮᱱᱟ ᱱᱤᱛᱚᱜ ᱫᱚ ᱥᱤᱫᱷᱟᱹ ᱟᱵᱮᱱ ᱮᱯ ᱨᱮᱜᱮ ᱛᱟᱸᱦᱮᱱ ᱵᱮᱱ ᱠᱚᱞ ᱫᱚᱲᱦᱟᱭ ᱫᱟᱞᱤᱧ ᱛᱚᱵᱮ ᱪᱮᱫ ᱵᱮᱱ ᱢᱮᱱ ᱫᱟ ᱮᱯ ᱨᱮᱜᱮ ᱵᱮᱱ ᱛᱟᱸᱦᱮᱱᱟ ᱥᱮ ᱪᱮᱫ ᱞᱮᱠᱟ ᱵᱮᱱ ᱢᱮᱱ ᱪᱚᱭ ᱫᱟ ᱦᱮᱸ ᱢᱟ ᱛᱚᱵᱮ ᱞᱤᱧ ᱫᱚᱦᱚᱭ ᱫᱟ ᱱᱚᱸᱰᱮ ᱜᱮ ᱪᱮᱫᱟᱜ ᱱᱚᱼᱚᱭ ᱥᱚᱢᱚᱭ ᱦᱚᱸ ᱟᱹᱰᱤ ᱡᱟᱹᱥᱛᱤ ᱯᱟᱨᱚᱢᱚᱜ ᱠᱟᱱᱟ ᱮᱯ ᱨᱮᱜᱮ ᱦᱟᱸᱜ ᱛᱟᱸᱦᱮᱱ ᱵᱮᱱ ᱛᱚᱵᱮ